ᱦᱮᱞᱳ
ᱦᱮᱸ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾ ᱛᱟᱨᱯᱚᱨ ᱟᱹᱰᱤ ᱫᱤᱱ ᱯᱚᱨᱮ ᱵᱤᱱ, ᱟᱹᱰᱤ ᱫᱤᱱ ᱯᱚᱨᱮ ᱵᱤᱱ ᱫᱤᱥᱟᱹ ᱠᱮᱫ ᱞᱤᱧᱟᱹ᱾
ᱚᱱᱠᱟᱜᱮ ᱱᱤᱛᱳᱝ ᱠᱟᱹᱢᱤ ᱵᱷᱤᱲ ᱨᱮ ᱥᱚᱢᱚᱭ ᱠᱚ ᱵᱟᱝ ᱧᱟᱢᱚᱜ ᱠᱟᱱᱟ ᱛᱚ ᱱᱤᱛᱚᱜ ᱯᱷᱤᱨᱤ ᱢᱮᱱᱟᱜ ᱞᱤᱧ ᱛᱤᱧ ᱞᱤᱧ ᱦᱟᱯᱮ ᱠᱟᱹᱴᱤᱡ ᱤᱧ ᱜᱚᱞᱯᱚ ᱧᱚᱜᱼ ᱟᱭ ᱜᱮ᱾
ᱦᱳᱭ ᱦᱳᱭ ᱚᱱᱠᱟ ᱜᱚᱞᱯᱚ ᱫᱚ ᱫᱚᱨᱠᱟᱨ ᱥᱮ ᱵᱟᱠᱷᱟᱱ ᱫᱚ ᱦᱤᱲᱤᱧᱚᱜ ᱠᱟᱱᱟ ᱞᱟᱝ᱾
ᱦᱮᱸ
ᱛᱟᱯᱚᱨᱮ ᱱᱤᱛᱳᱝ ᱠᱟᱹᱢᱤ ᱵᱷᱤᱲ ᱨᱮ ᱦᱟᱱᱟ ᱱᱟᱣᱟ ᱠᱚ, ᱛᱟᱯᱚᱨᱮ ᱜᱟᱹᱲᱤ ᱦᱟᱛᱟᱣ ᱪᱟᱞᱟᱣ ᱦᱩᱭ ᱞᱮᱱᱟ᱾ ᱛᱮ ᱵᱟᱡᱟᱨ ᱥᱮᱫ ᱧᱮᱞ-ᱧᱮᱞ ᱟᱹᱜᱩ ᱦᱩᱭᱱᱟ᱾
ᱳ ᱟᱪᱪᱷᱟ ᱟᱪᱪᱷᱟ ᱪᱮᱫ ᱜᱟᱹᱰᱤ ᱵᱤᱱ ᱦᱟᱛᱟᱣ ᱞᱟᱹᱜᱤᱫ?
ᱦᱮᱸ ᱦᱟᱛᱟᱣ ᱞᱟᱹᱜᱤᱫ ᱞᱤᱧ ᱮᱱᱛᱮᱫ ᱠᱚᱢᱥᱚᱢ ᱜᱮ ᱵᱟᱨ ᱦᱚᱲ ᱞᱤᱧ ᱪᱟᱞᱟᱜᱼᱟ ᱛᱚ ᱤᱧ ᱟᱨ ᱵᱟᱵᱟ ᱢᱟᱱᱮ ᱥᱯᱮᱞᱮᱱᱰᱟᱨ ᱠᱚ ᱦᱟᱛᱟᱣ ᱢᱚᱱᱮ ᱦᱩᱭᱩᱜ ᱠᱟᱱᱟ᱾
ᱳ ᱟᱪᱪᱷᱟ ᱟᱪᱪᱷᱟ ᱥᱯᱞᱮᱱᱰᱟᱨ, ᱚᱱᱟ ᱢᱟ ᱵᱷᱟᱞᱮ ᱜᱮ, ᱟᱫᱚ ᱚᱱᱠᱟᱱᱟᱜ ᱜᱟᱹᱰᱤ ᱦᱟᱛᱟᱣ ᱵᱮᱱ ᱛᱟᱦᱚᱞᱮ ᱡᱟᱦᱟᱸ ᱫᱚ ᱠᱟᱹᱴᱤᱡ ᱥᱩᱱᱩᱢ ᱠᱚ ᱠᱚᱢ ᱧᱚᱜ ᱥᱩᱱᱩᱢ ᱛᱮ ᱜᱮ ᱡᱟᱹᱥᱛᱤ ᱥᱟᱺᱜᱤᱧ ᱪᱟᱞᱟᱜᱼᱟ᱾
ᱚᱱᱠᱟᱱᱟᱜ ᱜᱮ ᱧᱮᱞ ᱦᱩᱭᱩᱜ ᱠᱟᱱᱟ ᱛᱚ ᱠᱩᱞᱤ ᱟᱹᱜᱩ ᱠᱮᱫ ᱠᱚᱣᱟᱞᱤᱧ᱾ ᱧᱮᱞ ᱧᱮᱞ ᱫᱚᱞᱤᱧ ᱧᱮᱞ ᱠᱮᱫᱟ ᱵᱟᱨᱭᱟ ᱯᱮᱭᱟ ᱥᱳᱨᱩᱢ ᱠᱚᱨᱮ ᱛᱚ ᱴᱷᱤᱠ ᱴᱷᱟᱠ ᱜᱮ ᱜᱚᱱᱚᱝ ᱠᱚᱫᱚ ᱠᱚ ᱞᱟᱹᱭ ᱠᱮᱫᱟ, ᱟᱫᱚ ᱥᱩᱱᱩᱢ ᱠᱚᱦᱚᱸ ᱴᱷᱤᱠᱴᱷᱟᱠ ᱠᱚ ᱞᱟᱹᱭᱮᱫ ᱛᱟᱦᱮᱸᱫ ᱢᱟᱱᱮ ᱢᱤᱫ ᱞᱤᱴᱟᱨ ᱯᱨᱮᱢᱱᱟᱭ ᱯᱟᱪᱟᱥ ᱚᱱᱛᱮ ᱯᱚᱧᱪᱟᱱᱱᱚ ᱠᱤᱞᱳᱢᱤᱴᱟᱨ ᱫᱚᱭ ᱫᱟᱹᱲ ᱜᱚᱫᱟ ᱦᱟᱸᱜ᱾ ᱟᱫᱚ ᱚᱱᱟᱜᱮ ᱫᱟᱢ ᱠᱚᱨᱮ ᱵᱟᱝ ᱴᱷᱤᱠ ᱴᱷᱤᱠᱞᱤᱧ ᱵᱩᱡᱫᱟ᱾
ᱟᱪᱪᱷᱟ ᱰᱟᱢ ᱫᱟᱢ ᱫᱚ ᱠᱟᱹᱴᱤᱡ ᱡᱟᱹᱥᱛᱤ ᱧᱚᱜ ᱠᱚ ᱞᱟᱹᱭ ᱮᱫᱟ ᱥᱮ ᱪᱮᱛᱟ?
ᱦᱮᱸ ᱠᱟᱹᱴᱤᱡ ᱫᱟᱢ ᱫᱚ ᱠᱟᱹᱴᱤᱡ ᱰᱷᱮᱨ ᱧᱚᱜ ᱜᱮᱠᱚ ᱞᱟᱹᱭᱮᱫᱟ ᱟᱯᱮ ᱚᱱᱛᱮ ᱪᱮᱫ ᱞᱮᱠᱟ ᱜᱟᱹᱰᱤ? ᱠᱚᱨᱮ ᱨᱮᱱᱟᱜ ᱫᱟᱢ ᱠᱚ ᱵᱟᱵᱤᱱ ᱠᱩᱞᱤ ᱵᱟᱲᱟ ᱟᱠᱟᱫ ᱠᱚᱣᱟ?
ᱟᱨ ᱜᱟᱹᱲᱤ ᱠᱚᱢᱟ ᱟᱹᱞᱤᱧ ᱫᱚ ᱚᱱᱠᱟ ᱯᱩᱱ ᱪᱟᱠᱟ ᱜᱟᱹᱰᱤ ᱠᱚᱨᱮ ᱜᱮ ᱵᱟᱹᱲᱛᱤ ᱫᱚᱞᱤᱧ ᱵᱟᱲᱟᱭᱟ᱾ ᱚᱱᱟ ᱵᱟᱨ ᱪᱟᱠᱟ ᱢᱳᱴᱚᱨ ᱥᱟᱭᱠᱮᱞ ᱠᱮᱞ ᱫᱚ ᱩᱱᱟᱹᱜ ᱫᱚ ᱵᱟᱝᱞᱤᱧ ᱵᱟᱲᱟᱭᱟ ᱟᱫᱚ ᱱᱟᱣᱟᱱᱟᱜ ᱵᱮᱱ ᱦᱟᱛᱟᱣ ᱞᱟᱹᱜᱤᱫ ᱥᱮ ᱢᱟᱨᱮᱭᱟᱜ?
ᱚᱱᱟᱜᱮ ᱵᱟᱹᱞᱤᱧ ᱫᱟᱲᱮᱭᱟᱜ ᱠᱟᱱᱟ ᱚᱲᱟᱜ ᱨᱮᱦᱚᱸ ᱜᱚᱞᱯᱷᱚ ᱫᱚ ᱵᱟᱝ ᱦᱩᱭ ᱡᱮ ᱪᱮᱫᱠᱟᱱᱟᱜ ᱦᱟᱛᱟᱣ ᱦᱩᱭᱩᱜᱼᱟ ᱚᱲᱟᱜ ᱥᱟᱶ ᱠᱟᱹᱴᱤᱡ ᱜᱚᱞᱯᱷᱚᱭ ᱦᱩᱭᱩᱜᱼᱟ ᱟᱫᱚ, ᱚᱱᱟᱜᱮ ᱞᱟᱹᱭ ᱦᱩᱭᱩᱜ ᱠᱟᱱ ᱛᱟᱦᱮᱸᱫ ᱛᱚ ᱚᱱᱠᱟᱱᱟᱜ ᱡᱩᱫᱤ ᱚᱱᱛᱮ ᱨᱮ ᱜᱟᱹᱰᱤ ᱵᱤᱱ ᱧᱮᱞ ᱠᱟᱜ ᱠᱷᱟᱱ ᱫᱚ ᱠᱷᱚᱵᱚᱨ ᱠᱮᱭᱟ ᱵᱤᱱ᱾ ᱪᱟᱞᱟᱣ ᱠᱚᱜᱼᱟ ᱞᱮ᱾
ᱟᱞᱮ ᱱᱚᱛᱮ ᱢᱟ ᱚᱱᱠᱟ ᱢᱟᱨᱮ ᱜᱟᱹᱰᱤ ᱫᱚ ᱦᱮᱱᱟᱜ ᱫᱚ ᱦᱮᱱᱟᱜᱼᱟ ᱟᱫᱚ ᱟᱹᱠᱷᱨᱤᱧ ᱠᱚ ᱞᱟᱹᱭ ᱵᱟᱲᱟᱭᱮᱫ ᱛᱟᱦᱮᱸᱫ᱾ ᱦ ᱾ ᱟᱫᱚ ᱟᱠᱷᱨᱤᱧ ᱟᱠᱚ ᱥᱮ ᱵᱟᱝ ᱛᱮᱦᱤᱧ ᱜᱟᱯᱟ ᱫᱚ ᱵᱟᱝ ᱞᱤᱧ ᱞᱟᱹᱭ ᱫᱟᱲᱮᱭᱟᱜ ᱠᱟᱱᱟ᱾ ᱯᱮᱴᱨᱳᱞ ᱨᱮᱱᱟᱜ ᱫᱟᱢ ᱠᱚᱦᱚᱸ ᱛᱚ ᱵᱟᱹᱲᱛᱤ ᱜᱚᱜᱱᱟ ᱱᱮᱛᱟᱨ ᱫᱤᱱ᱾
ᱦᱮᱸ ᱱᱤᱛᱩᱝ ᱫᱚ ᱡᱷᱚᱛᱚ ᱠᱚᱨᱮᱱᱟᱜ ᱜᱮ ᱫᱟᱢ ᱠᱚᱫᱚ ᱵᱮᱥᱤᱜ ᱠᱟᱱᱟ ᱱᱤᱛᱚᱝ᱾ ᱮᱠ ᱢᱟᱛᱨᱚ ᱥᱚᱵᱽᱡᱤ ᱠᱚᱨᱮᱱᱟᱜ ᱜᱮ ᱢᱟᱱᱮ ᱪᱟᱹᱥᱤ ᱦᱚᱲᱟᱜ ᱜᱮᱠᱚ ᱠᱚᱢ ᱮᱫᱟ᱾ ᱫᱟᱢ ᱠᱚᱫᱚ ᱵᱟᱠᱷᱟᱡ ᱫᱚ ᱡᱚᱛᱚ ᱨᱮᱱᱟᱜ ᱜᱮ ᱫᱟᱢ ᱠᱚᱫᱚ ᱵᱤᱥᱤ ᱜᱮ ᱨᱟᱠᱟᱵ ᱠᱟᱱᱟ᱾
ᱦᱮᱸ ᱡᱚᱛᱚᱱᱟᱜ ᱜᱮ ᱫᱤᱱ ᱫᱤᱱ ᱛᱮ ᱵᱟᱹᱲᱛᱤ ᱤᱫᱤᱜ ᱠᱟᱱᱟ ᱟᱨ ᱢᱮᱱᱠᱷᱟᱱ ᱱᱚᱣᱟ ᱟᱱᱟ ᱯᱟᱹᱛᱤ ᱨᱮᱱᱟᱜ ᱫᱚ ᱵᱟᱝ ᱵᱟᱹᱲᱛᱤᱜ ᱠᱟᱱᱟ᱾
ᱦᱮᱸ, ᱪᱟᱹᱥᱤ ᱠᱚᱫᱚ ᱚᱱᱠᱟᱜ ᱜᱮ ᱢᱟᱱᱮ ᱠᱚᱢ ᱠᱚᱢ ᱛᱮᱜᱮ ᱡᱚᱛᱚ ᱠᱚ ᱟᱹᱠᱷᱨᱤᱧ ᱮᱫᱟ ᱟᱫᱚ, ᱛᱟᱞᱟᱨᱮ ᱯᱟᱹᱭᱠᱟᱹᱨᱤ ᱛᱟᱦᱮᱸ ᱞᱮᱱᱠᱷᱟᱱ ᱩᱱᱤ ᱦᱚᱸ ᱥᱮ ᱵᱟᱨ ᱯᱚᱭᱥᱟᱭᱮᱫᱟᱭ ᱩᱱᱤ ᱦᱚᱸ ᱢᱟᱱᱮ ᱯᱚᱭᱥᱟ ᱵᱚᱫᱚᱞ ᱫᱚ ᱵᱟᱭ ᱤᱫᱤᱭᱮᱫᱟ ᱥᱮ,
ᱦᱮᱸ ᱦᱮᱸ᱾ ᱟᱹᱞᱤᱧ ᱦᱚᱸ ᱜᱚᱢᱠᱮ ᱚᱱᱟ ᱚᱱᱟ ᱰᱷᱤᱝᱠᱩ ᱜᱟᱹᱰᱤ ᱞᱤᱧ ᱦᱟᱛᱟᱣ ᱞᱮᱫᱟ ᱚᱱᱟ ᱡᱟᱦᱟᱸ ᱛᱟᱭᱱᱚᱢ ᱥᱮᱫ ᱛᱩᱞ ᱜᱮᱫᱚ ᱟᱨ ᱪᱟᱠᱟ ᱢᱚᱴᱟ ᱜᱮᱭᱟ᱾
ᱚ ᱦᱮᱸ ᱛᱚ
ᱟᱫᱚ ᱫᱚᱢᱮ ᱥᱩᱱᱩᱢᱮ ᱡᱚᱢ ᱮᱫᱟ ᱟᱨ ᱚᱱᱟ ᱯᱮᱴᱨᱳᱞ ᱨᱮᱱᱟᱜ ᱫᱟᱢ ᱦᱚᱸ ᱫᱚᱢᱮ ᱵᱟᱹᱲᱛᱤᱭᱮᱱᱟ᱾
ᱦᱩᱸ᱾
ᱟᱫᱚ ᱱᱤᱛᱚᱜ ᱫᱚ ᱚᱱᱮ ᱚᱲᱮᱡ ᱛᱤᱨᱯᱚᱞ ᱟᱨ ᱥᱟᱦᱟᱱ ᱠᱷᱟᱹᱫᱤ ᱛᱮᱞᱤᱧ ᱯᱚᱴᱚᱢ ᱠᱟᱫᱟ᱾ ᱚᱱᱠᱟ ᱥᱩᱱᱩᱢ ᱠᱚ ᱵᱟᱝᱞᱤᱧ ᱠᱤᱨᱤᱧ ᱫᱟᱲᱮᱭᱟᱜ ᱠᱟᱱ ᱛᱮ᱾
ᱟᱨ ᱪᱮᱫ ᱜᱟᱹᱰᱤ ᱠᱚᱫᱚᱵᱮᱱ ᱦᱟᱛᱟᱣ ᱞᱮᱫᱟ ᱜᱚᱝᱠᱮ?
ᱚᱱᱮ ᱚᱱᱮ ᱰᱷᱤᱝᱠᱩ ᱜᱮᱫᱚᱚ ᱪᱮᱫ ᱠᱚ ᱞᱟᱹᱭᱟ ᱠᱮ-ᱴᱤ-ᱮᱢ ᱥᱮ ᱪᱮᱫ ᱜᱟᱹᱰᱤ?
ᱦᱮᱸ ᱚᱱᱠᱟᱱᱟᱜ ᱢᱟ ᱟᱭᱢᱟ ᱩᱰᱩᱠ ᱟᱠᱟᱱ ᱱᱮᱛᱟᱨ ᱢᱟ ᱟᱨ ᱚᱣᱟᱱ ᱯᱷᱟᱭᱤᱵ ᱪᱮᱫ ᱠᱚ ᱦᱟᱱᱟ ᱱᱟᱣᱟ ᱮᱢ-ᱴᱤ ᱠᱚ᱾ ᱟᱹᱰᱤ ᱠᱤᱪᱷᱩ ᱜᱮ ᱩᱰᱩᱠ ᱠᱟᱱᱟ ᱟᱫᱚ ᱚᱱᱟ ᱠᱚ ᱜᱟᱹᱰᱤ ᱫᱚ ᱧᱮᱞ ᱛᱮᱦᱚᱸ ᱵᱷᱟᱜᱤ ᱧᱮᱞᱚᱜᱼᱟ ᱪᱟᱞᱟᱣ ᱦᱚᱸ ᱴᱷᱤᱠᱜᱮ ᱵᱩᱡᱷᱟᱹᱜᱼᱟ ᱟᱫᱚ ᱥᱩᱱᱩᱢ ᱠᱚᱜᱮ ᱪᱮᱫ ᱞᱮᱠᱟᱭ ᱮᱢᱟ ᱱᱤᱡᱮ ᱠᱚᱫᱚ ᱵᱟᱝ ᱪᱟᱞᱟᱣ ᱵᱟᱲᱟ ᱦᱩᱭ ᱠᱟᱱᱟ ᱥᱮ᱾ ᱦᱟᱲᱟᱢ ᱵᱟ ᱚᱱᱮ ᱥᱟᱭᱠᱮᱞᱮ ᱵᱟᱹᱜᱤ ᱦᱚᱴᱚᱣᱟᱜ ᱛᱟᱦᱮᱸᱫ ᱚᱱᱟ ᱠᱚᱜᱮ ᱱᱤᱛᱚᱝ ᱡᱩᱛᱨᱟᱣ ᱠᱟᱛᱮᱜ ᱪᱟᱞᱟᱣ ᱵᱟᱲᱟ ᱦᱩᱭᱩᱜ ᱠᱟᱱᱟ᱾ ᱟᱫᱚ ᱤᱱᱟᱹ ᱛᱮᱜᱮ ᱞᱟᱹᱭ ᱦᱩᱭᱩᱜ ᱠᱟᱱ ᱛᱟᱦᱮᱸᱫ ᱢᱚᱴᱚᱨ ᱥᱟᱭᱠᱮᱞ ᱢᱤᱫᱴᱟᱝ ᱦᱟᱛᱟᱣ ᱦᱩᱭ ᱠᱚᱜᱼᱟ᱾
ᱟᱪᱪᱷᱟ ᱟᱪᱷᱟ, ᱦᱮᱸ ᱦᱮᱸ ᱱᱤᱛᱚᱜ ᱫᱚ ᱢᱤᱫᱴᱮᱱ ᱢᱚᱴᱚᱨ ᱥᱟᱭᱠᱮᱞ ᱫᱚ, ᱦᱟᱛᱟᱣ ᱫᱚ ᱞᱟᱹᱠᱛᱤᱜ ᱠᱟᱱᱟ᱾ ᱪᱮᱫᱟᱜ ᱥᱮ ᱡᱟᱦᱟᱱᱟᱜ ᱠᱟᱹᱴᱤᱡ ᱚᱱᱠᱟ ᱨᱩᱣᱟᱹ ᱦᱟᱹᱥᱩ ᱦᱩᱭ ᱞᱮᱱᱠᱷᱟᱱ ᱟᱫᱚ ᱵᱟᱠᱷᱟᱱ ᱮᱴᱟᱜ ᱠᱤᱪᱷᱩ ᱡᱟᱦᱟᱱ ᱫᱚᱨᱠᱟᱨ ᱦᱩᱭ ᱞᱮᱱᱠᱷᱟᱱ ᱪᱟᱞᱟᱣ ᱜᱚᱫᱚᱜᱼᱟᱢ ᱢᱚᱴᱚᱨ ᱥᱟᱭᱠᱮᱞ ᱛᱟᱦᱮᱱ ᱠᱷᱟᱱ, ᱢᱤᱫ ᱜᱷᱟᱹᱲᱤᱡ ᱛᱮ᱾
ᱦᱮᱸ ᱚᱱᱟ ᱞᱟᱹᱜᱤᱫ ᱜᱮ ᱦᱟᱛᱟᱣ ᱦᱩᱭᱩᱜ ᱠᱟᱱᱟ, ᱟᱫᱚ ᱫᱤᱱ ᱦᱚᱸ ᱠᱷᱚᱭ ᱦᱚᱸ ᱚᱠᱚᱭ ᱮᱢᱟᱢᱟᱭ? ᱱᱚᱛᱮ ᱠᱷᱚᱭ ᱠᱚᱦᱚᱸ ᱢᱟᱱᱮ ᱚᱠᱟ ᱞᱮᱠᱟ ᱪᱚᱝ ᱵᱩᱡᱷᱟᱹᱜ ᱠᱟᱱᱟ, ᱱᱤᱛᱚᱝ ᱫᱚ ᱟᱫᱚ ᱤᱱᱟᱹ ᱛᱮᱜᱮ ᱞᱟᱹᱭ ᱦᱩᱭᱩᱜ ᱠᱟᱱᱟ ᱦᱟᱛᱟᱣ ᱦᱩᱭᱩᱜᱼᱟ, ᱱᱤᱛᱚᱝ ᱫᱚ ᱟᱨ ᱜᱷᱚᱨᱮ ᱜᱷᱚᱨᱮ ᱜᱟᱹᱲᱤᱭ ᱟᱠᱟᱱᱟ᱾
ᱦᱮᱸ ᱥᱟᱱᱟᱢᱟᱜ ᱥᱟᱱᱟᱢ ᱚᱲᱟᱜ ᱨᱮᱜᱮ ᱱᱤᱛᱚᱜ ᱫᱚ ᱜᱟᱹᱰᱤ ᱫᱚᱠᱚ ᱦᱟᱛᱟᱣ ᱠᱟᱜᱼᱟ, ᱟᱨ ᱡᱩᱫᱤ ᱵᱟᱢ ᱦᱟᱛᱟᱣ ᱠᱟᱜᱼᱟ, ᱫᱤᱱ ᱦᱤᱞᱳᱜ ᱠᱚᱸᱭ ᱦᱚᱸ ᱟᱹᱰᱤ ᱵᱷᱟᱞᱮ ᱫᱚ ᱵᱟᱝ ᱵᱩᱡᱷᱟᱹᱜ ᱟᱥᱮ ᱢᱤᱫᱵᱟᱨ ᱫᱤᱱ ᱫᱚᱭ ᱮᱢᱟᱢᱟ, ᱫᱤᱱᱟᱹᱢ ᱦᱤᱞᱳᱜ ᱫᱚ ᱟᱢ ᱦᱚᱸ ᱠᱷᱚᱭ ᱫᱚ ᱪᱮᱫᱠᱟ ᱪᱚᱢ ᱵᱩᱡᱟ ᱥᱮ?
ᱦᱮᱸ᱾ ᱚᱱᱟ ᱠᱚ ᱩᱭᱦᱟᱹᱨ ᱵᱷᱟᱵᱽᱱᱟ ᱠᱟᱛᱮᱫ ᱜᱮ ᱞᱟᱹᱭ ᱦᱩᱭᱩᱜ ᱠᱟᱱ ᱛᱟᱦᱮᱸᱫ ᱡᱮ ᱢᱤᱫᱴᱮᱱ ᱦᱟᱛᱟᱣ ᱞᱮᱠᱷᱟᱱ ᱜᱟᱱ ᱠᱚᱜᱼᱟ, ᱟᱫᱚ ᱚᱱᱟ ᱜᱮ ᱚᱲᱟᱜ ᱨᱮ ᱜᱚᱞᱯᱷᱚ ᱦᱩᱭᱩᱜ ᱠᱟᱱᱟ᱾
ᱚᱱᱟ ᱠᱚᱜᱮ ᱦᱟᱛᱟᱣ ᱫᱚ ᱵᱷᱟᱹᱜᱤᱭᱟ, ᱮᱠᱪᱩᱭᱞᱤ ᱫᱚ ᱵᱷᱟᱹᱜᱮᱭᱟ, ᱢᱟᱱᱮ ᱟᱫᱚ ᱥᱩᱱᱩᱢ ᱠᱚᱨᱮᱱᱟᱜ ᱫᱟᱢ ᱠᱚ ᱜᱚᱱᱚᱝ ᱠᱚᱦᱚᱸ ᱰᱷᱮᱨᱚᱜ ᱠᱟᱱ ᱨᱮᱦᱚᱸ ᱢᱟᱱᱮ ᱫᱩᱠ ᱵᱤᱯᱚᱫ ᱨᱮ ᱢᱤᱫ ᱜᱷᱟᱹᱲᱤᱡ ᱛᱮ ᱚᱸᱰᱮᱢ ᱪᱟᱞᱟᱣ ᱫᱟᱲᱮᱭᱟᱜᱼᱟ, ᱡᱮᱢᱚᱱ ᱠᱤ ᱦᱟᱸᱥᱯᱟᱛᱟᱞ ᱠᱚ᱾ ᱡᱟᱦᱟᱱᱟᱜ ᱢᱟᱱᱮ ᱜᱚᱡ ᱚᱲᱟᱜ ᱡᱟᱦᱟᱱᱟᱜ ᱚᱲᱟᱜ ᱠᱚᱜᱮ ᱾
ᱦᱩᱸ ᱟᱨ ᱱᱮᱛᱟᱨ ᱢᱟ ᱜᱚᱝᱠᱮ ᱚᱱᱟ ᱪᱟᱨᱡᱟᱨ ᱜᱟᱹᱰᱤ ᱠᱚ ᱩᱰᱩᱠ ᱟᱠᱟᱱ ᱫᱚ, ᱵᱮᱴᱨᱤ ᱫᱤᱭᱮ ᱾
ᱦᱮᱸ ᱚᱱᱟ ᱠᱚᱫᱚ ᱠᱚ ᱴᱷᱤᱠ ᱫᱚᱠᱚ ᱴᱷᱤᱠ ᱜᱮᱠ ᱞᱟᱹᱭᱮᱜᱼᱟ ᱟᱫᱚ ᱟᱫᱚ ᱠᱚᱛᱮᱠ ᱠᱚᱛᱮᱠ ᱦᱚᱲ ᱠᱚ ᱞᱟᱹᱭᱮᱜᱼᱟ ᱡᱮ ᱵᱤᱴᱨᱤ ᱢᱤᱫ ᱫᱷᱟᱣ ᱵᱟᱹᱲᱤᱡ ᱞᱮᱱᱠᱷᱟᱱ ᱥᱮᱪᱮᱜ ᱟᱫᱚ ᱥᱟᱨᱟᱣ ᱠᱚ ᱠᱟᱹᱴᱤᱡ ᱚᱥᱩᱵᱤᱫᱷᱟ ᱧᱚᱜᱚᱜ ᱠᱟᱱᱟ ᱥᱮ ᱪᱮᱫ?
ᱚ ᱟᱪᱪᱷᱟ ᱪᱷᱟ ᱡᱟᱦᱟᱸᱭ ᱠᱚᱠᱚ ᱚᱱᱠᱟ ᱦᱟᱛᱟᱣ ᱵᱟᱲᱟᱣ ᱟᱠᱟᱫᱟ ᱠᱚ ᱩᱱᱠᱩ ᱠᱚᱵᱮᱱ ᱠᱩᱞᱤ ᱞᱮᱫ ᱠᱚᱣᱟ ᱚᱱᱠᱟ ᱠᱚ ᱞᱟᱹᱭ ᱮᱫᱟ?
ᱦᱮᱸ ᱩᱱᱠᱤᱱ ᱠᱩᱞᱤᱧ ᱠᱩᱞᱤ ᱵᱟᱲᱟ ᱞᱮᱜ ᱠᱚᱣᱟ, ᱡᱮ ᱪᱮᱫ ᱞᱮᱠᱟ ᱵᱩᱡᱷᱟᱹᱜᱼᱟ ᱢᱟᱱᱮ ᱪᱟᱞᱟᱣ ᱨᱮ ᱪᱮᱫ ᱞᱮᱠᱟ ᱟᱨ ᱞᱟᱹᱭ ᱫᱚᱠᱚ ᱴᱷᱤᱠ ᱜᱮᱠᱚ ᱞᱟᱹᱭ ᱠᱮᱫᱟ, ᱡᱮ ᱯᱷᱩᱞ ᱪᱟᱨᱡᱽ ᱞᱮᱱᱠᱷᱟᱱ ᱫᱚ ᱚᱱᱛᱮ ᱢᱤᱫᱥᱚ ᱠᱤᱞᱳᱢᱤᱴᱟᱨ ᱥᱮ ᱟᱥᱤ ᱠᱤᱞᱳᱢᱤᱴᱟᱨ ᱚᱱᱠᱟ, ᱵᱟᱹᱞᱤᱧ ᱫᱤᱥᱟᱹᱭ ᱮᱫᱟ ᱴᱷᱤᱠ ᱴᱷᱟ ᱚᱱᱠᱟ ᱪᱟᱞᱟᱜᱼᱟ ᱟᱨᱠᱤ᱾ ᱴᱷᱤᱠ ᱫᱚ ᱴᱷᱤᱠ ᱜᱮᱭᱟ, ᱟᱫᱚ ᱚᱱᱮ ᱵᱮᱴᱨᱤ ᱠᱚ ᱢᱤᱫ ᱫᱷᱟᱣ ᱵᱟᱹᱲᱤᱡ ᱞᱮᱱᱠᱷᱟᱱ ᱟᱫᱚ ᱫᱚᱲᱦᱟ ᱵᱮᱴᱨᱤᱢ ᱞᱟᱜᱟᱣ ᱞᱮᱠ ᱠᱟ ᱟᱫᱚ ᱚᱱᱠᱟ ᱞᱟᱦᱟ ᱞᱮᱠᱟ ᱥᱟᱨᱵᱷᱤᱥ ᱵᱟᱭ ᱮᱢᱟ ᱟᱨᱠᱤ, ᱠᱟᱹᱢᱤ ᱦᱚᱸ ᱵᱟᱭ ᱠᱟᱹᱢᱤᱭᱟ ᱾
ᱚ ᱟᱪᱪᱷᱟ ᱟᱪᱪᱷᱟ ᱚᱱᱟ ᱨᱮᱱᱟᱜ ᱡᱷᱚᱛᱚ ᱠᱷᱚᱱ ᱢᱟᱨᱟᱝ ᱚ ᱯᱨᱚᱵᱞᱮᱢ ᱫᱚ ᱦᱩᱭᱩᱜ ᱠᱟᱱᱟ, ᱚᱱᱟ ᱵᱮᱴᱨᱤ ᱵᱟᱹᱲᱤᱡ ᱜᱮ ᱵᱟᱝ?
ᱦᱮᱸ ᱦᱮᱸ᱾
ᱟᱪᱪᱷᱟ, ᱚᱱᱟ ᱵᱮᱴᱨᱤ ᱪᱷᱟᱲᱟ ᱦᱚᱸ ᱛᱚ ᱚᱱᱟ ᱜᱟᱹᱰᱤ ᱫᱚ ᱵᱟᱝ ᱪᱟᱹᱞᱩᱜᱼᱟ᱾
ᱦᱮᱸ᱾
ᱟᱨ ᱚᱱᱠᱟ ᱡᱟᱦᱟᱸ ᱥᱮᱫ ᱥᱟᱵ ᱠᱟᱜ ᱢᱮ ᱥᱟᱜᱤᱧ ᱮᱢ ᱪᱟᱞᱟᱣ ᱟᱠᱟᱱᱟ ᱟᱨ ᱚᱸᱰᱮ ᱛᱚ ᱟᱨ ᱵᱟᱢ ᱪᱟᱨᱡᱽ ᱫᱟᱲᱮᱜᱼᱟ ᱥᱮ᱾
ᱦᱮᱸ ᱚᱱᱟ ᱠᱚᱦᱚᱸ ᱢᱤᱫᱴᱮᱱ ᱡᱟᱞᱟ ᱜᱮᱭᱟ ᱟᱨ ᱥᱩᱱᱩᱢ ᱜᱟᱹᱰᱤ ᱠᱷᱟᱱ ᱫᱚ ᱢᱟᱱᱮ ᱯᱚᱭᱥᱟ ᱛᱟᱦᱮᱱ ᱠᱷᱟᱱ ᱜᱮ ᱟᱢ ᱡᱟᱦᱟᱸᱴᱟᱜ ᱯᱟᱢᱯ ᱨᱮᱜᱮᱢ ᱢᱟᱱᱮᱢ ᱵᱷᱚᱨᱟᱣ ᱫᱟᱲᱮᱭᱟᱜᱼᱟ᱾
ᱟᱨ ᱥᱟᱶ ᱥᱟᱶᱛᱮ ᱚᱱᱟ ᱠᱟᱹᱴᱤᱡ ᱢᱟᱹᱴᱤᱡ ᱫᱚᱠᱟᱱ ᱠᱚᱨᱮ ᱦᱚᱸᱠᱚ ᱟᱠᱷᱨᱤᱧ ᱵᱟᱲᱟᱭᱮᱜᱼᱟ᱾
ᱦᱮᱸ, ᱟᱨ ᱱᱤᱡᱮ ᱠᱚᱫᱚ ᱢᱟᱱᱮ ᱯᱟᱢᱯ ᱥᱩᱨ ᱨᱮᱫᱚ ᱵᱟᱹᱱᱩᱜ ᱢᱮᱭᱟ, ᱟᱫᱚ ᱠᱟᱹᱴᱤᱡ ᱫᱚᱠᱟᱱ ᱨᱮᱜᱮᱢ ᱦᱟᱛᱟᱣᱟ ᱟᱫᱚ ᱾
ᱦᱩᱸ ᱦᱩᱸ ᱦᱩᱸ ᱟᱨ ᱜᱚᱢᱠᱮ ᱞᱟᱹᱭ ᱫᱟᱞᱤᱧ ᱛᱟᱦᱚᱞᱮ ᱚᱱᱟ ᱴᱟᱴᱟ ᱵᱟᱡᱟᱨ ᱥᱮᱫ ᱢᱤᱫ ᱫᱤᱱ ᱪᱟᱞᱟᱜ ᱦᱩᱭᱩᱜᱼᱟ ᱤᱧ ᱦᱚᱧ ᱜᱚᱲᱚᱣᱟᱢᱟ, ᱱᱚᱣᱟᱴᱟᱜ ᱫᱚ ᱚᱱᱟ ᱰᱷᱤᱝᱠᱩ ᱜᱟᱹᱰᱤ ᱫᱚᱧ ᱟᱠᱷᱨᱤᱧ ᱛᱤᱧᱟ ᱾ ᱟᱨ ᱚᱱᱠᱟ ᱠᱟᱹᱴᱤᱡ ᱢᱟᱹᱴᱤᱡ ᱚᱱᱠᱟ ᱦᱟᱛᱟᱣ ᱦᱩᱭᱩᱜᱼᱟ᱾ ᱡᱟᱦᱟᱸ ᱫᱚ ᱠᱚᱢ ᱥᱩᱱᱩᱢ ᱛᱮ ᱪᱟᱞᱟᱜᱼᱟ᱾ ᱛᱟᱦᱚᱞᱮ ᱪᱟᱞᱟᱜ ᱟᱞᱟᱝ ᱢᱤᱫ ᱥᱟᱶ ᱛᱮᱜᱮ ᱴᱟᱴᱟ ᱵᱟᱡᱟᱨ ᱨᱮ ᱟᱸᱡᱚᱢ ᱠᱟᱫ ᱪᱮᱫ ᱠᱚᱢ ᱠᱚᱢ ᱛᱮ ᱧᱟᱢᱚᱜᱼᱟ?
ᱦᱮᱸ ᱟᱸᱡᱚᱢ ᱢᱟ ᱟᱹᱞᱤᱧ ᱦᱚᱞᱤᱧ ᱟᱸᱡᱚᱢ ᱵᱟᱲᱟ ᱟᱠᱟ ᱟᱜᱼᱟ ᱛᱚᱵᱮᱼᱼ ᱛᱤᱥ ᱠᱚᱛᱮ ᱞᱟᱝ ᱪᱟᱞᱟᱜᱼᱟ ᱚᱱᱟ ᱠᱚᱜᱮ ᱛᱚᱵᱮᱼᱼ ᱯᱚᱭᱥᱟ ᱠᱚ ᱢᱟᱱᱮ ᱱᱤᱭᱟᱹ ᱫᱷᱟᱣ ᱪᱟᱥ ᱠᱚ ᱨᱟᱠᱟᱵ ᱞᱮᱱ ᱜᱮ ᱛᱟᱯᱚᱨᱮᱼᱼ ᱪᱟᱞᱟᱜ ᱟᱞᱟᱝ ᱛᱟᱯᱚᱨᱮ ᱪᱟᱥ ᱠᱷᱚᱵᱚᱨ ᱠᱚ ᱪᱮᱫᱞᱮᱠᱟ ᱢᱟᱱᱮ ᱨᱟᱠᱟᱵ? ᱪᱟᱵᱟ ᱠᱮᱫᱟ ᱯᱮᱥᱮ ᱵᱟᱝ?
ᱪᱟᱥ ᱠᱚᱫᱚ ᱱᱚᱜᱼᱚᱭ ᱛᱮᱦᱮᱧ ᱜᱟᱯᱟ ᱫᱚ ᱯᱩᱨᱟᱹ ᱨᱚᱦᱚᱭ ᱦᱩᱭᱩᱜ ᱠᱟᱱ ᱜᱮᱭᱟ ᱾
ᱟᱪᱪᱷᱟ ᱢᱩᱱᱤᱥ ᱠᱟᱹᱢᱤᱥ ᱠᱟᱹᱢᱤᱱ ᱠᱚ ᱪᱮᱫᱠᱟ ᱯᱮ ᱞᱟᱜᱟᱣ ᱟᱠᱟᱫ ᱠᱚᱣᱟ?
ᱢᱩᱱᱤᱥ ᱠᱟᱹᱢᱤᱱ ᱫᱚ ᱞᱟᱜᱟᱣ ᱵᱟᱲᱟ ᱦᱩᱭ ᱠᱟᱱᱟ ᱚᱱᱠᱟᱼᱼ
ᱯᱚᱱᱨᱚ ᱡᱚᱱ ᱜᱟᱱ ᱢᱩᱱᱤᱥ ᱞᱟᱜᱟᱣ ᱦᱩᱭ ᱠᱟᱱᱟ ᱾
ᱟᱪᱪᱷᱟ᱾
ᱟᱨ ᱚᱱᱠᱟ ᱦᱟᱥᱟ ᱡᱟᱭᱜᱟ ᱠᱚᱦᱚᱸ ᱛᱚ ᱟᱹᱰᱤ ᱵᱟᱹᱲᱛᱤ ᱧᱚᱜ ᱜᱮᱭᱟ ᱾
ᱦᱮᱸ ᱛᱚ ᱟᱨ ᱤᱭᱟᱹ ᱞᱤᱧ ᱞᱟᱹᱭᱫᱟ ᱜᱚᱢᱠᱮ ᱛᱚᱵᱮᱼᱼ ᱥᱟᱨ ᱠᱷᱳᱞ ᱠᱚᱫᱚ ᱪᱮᱫ ᱞᱮᱠᱟᱱᱟᱜ ᱯᱮ ᱮᱢᱟᱜ ᱠᱟᱱᱟ?
ᱥᱟᱨ ᱠᱷᱳᱞ ᱠᱚᱫᱚ ᱚᱱᱮ ᱡᱟᱦᱟᱸ ᱫᱳᱠᱟᱱ ᱨᱮ ᱧᱟᱢᱚᱜ ᱠᱟᱱᱟ ᱚᱱᱮ ᱪᱮᱫ ᱠᱚ ᱞᱟᱹᱭᱮᱫᱼᱟ ᱦᱳᱭ ᱚᱱᱟᱜᱮ ᱟᱨ ᱥᱟᱶᱛᱮᱼᱼ ᱟᱞᱮ ᱥᱮᱫ ᱫᱚ ᱚᱱᱮ ᱮᱱ ᱡᱤ ᱭᱳ ᱠᱷᱚᱱᱟᱜ ᱮᱢᱟᱞᱮ ᱠᱟᱱᱟ ᱠᱚ ᱥᱟᱨ ᱠᱚ ᱾
ᱚ
ᱢᱟᱱᱮ ᱵᱟᱨ ᱵᱚᱥᱛᱟ ᱠᱟᱛᱮᱫ ᱠᱚ ᱮᱢᱚᱜ ᱠᱟᱱᱟ ᱾
ᱟᱪᱪᱷᱟ ᱦᱮᱸ ᱦᱟᱱᱮ ᱪᱮᱫ ᱡᱳᱭᱵᱚ ᱥᱟᱨ?
ᱧᱩᱛᱩᱢ ᱠᱚᱫᱚ ᱵᱟᱝᱞᱤᱧ ᱵᱟᱰᱟᱭᱟ ᱚᱱᱟ ᱦᱮᱸᱫᱮ ᱦᱮᱸᱫᱮ ᱜᱮᱭᱟ ᱜᱩᱨᱤᱡ ᱞᱮᱠᱟ ᱾ ᱚᱱᱠᱟ ᱟᱯᱮ ᱥᱮᱫ ᱫᱚ ᱚᱱᱠᱟ ᱵᱟᱠᱚ ᱮᱢᱟ ᱠᱚ ᱠᱟᱱᱟ ᱮᱱᱡᱤᱭᱳ ᱠᱷᱚᱱᱟᱜ ᱫᱚ?
ᱟᱞᱮ ᱱᱚᱛᱮ ᱫᱚᱼᱼ ᱩᱠᱩᱨ ᱠᱚ ᱵᱟᱝ ᱫᱤᱥᱟᱹ ᱵᱟᱲᱟ ᱦᱩᱭ ᱟᱠᱟᱱᱟ ᱛᱚ ᱟᱫᱚ ᱱᱤᱡᱮ ᱫᱚ ᱦᱟᱱᱮ ᱵᱟᱡᱟᱨᱼᱼ ᱠᱚᱨᱮᱱᱟᱜ ᱥᱟᱨ ᱠᱚᱜᱮ ᱟᱹᱜᱩᱭ ᱦᱩᱭᱩᱜ ᱠᱟᱱᱟ ᱠᱤᱨᱤᱧ ᱥᱟᱨ ᱠᱚᱜᱮ ᱪᱟᱥ ᱦᱩᱭᱩᱜ ᱠᱟᱱᱟ ᱱᱤᱛᱚᱝ ᱢᱟ ᱾ ᱟᱨ ᱜᱩᱨᱤᱡ ᱠᱚ ᱠᱚ ᱮᱢᱟ ᱠᱟᱫᱟ ᱫᱚᱢᱮ ᱠᱟᱛᱮᱫ ᱫᱚ ᱵᱟᱞᱮ ᱮᱢᱟᱜ ᱠᱟᱱᱟ ᱥᱟᱨ ᱠᱚᱦᱚ᱾
ᱦᱳᱭ ᱦᱳᱭ ᱟᱨ ᱥᱟᱨ ᱠᱚ ᱵᱟᱝ ᱮᱢᱟᱜ ᱠᱷᱟᱱ ᱢᱟᱛᱚ ᱚᱱᱠᱟ ᱦᱩᱲᱩ ᱦᱚᱸ ᱵᱟᱝ ᱦᱩᱭᱩᱜ ᱠᱟᱱᱟ ᱱᱮᱛᱟᱨ ᱫᱚ
ᱦᱮᱸ᱾ ᱦᱟᱥᱟ ᱠᱚᱦᱚᱸ ᱛᱚ ᱵᱟᱹᱲᱤᱡ ᱪᱟᱵᱟᱣ ᱟᱠᱟᱱᱟ ᱞᱟᱦᱟ ᱠᱷᱚᱱᱟᱝ ᱫᱚ ᱟᱨᱠᱤ ᱱᱤᱛᱚᱝ ᱫᱚ ᱦᱟᱱᱟ ᱱᱟᱣᱟ ᱵᱚᱱ ᱮᱢᱟᱜᱼᱼ ᱠᱟᱱᱟᱼᱼ
ᱦᱮᱸ ᱟᱨ ᱱᱚᱛᱮ ᱥᱟᱨ ᱵᱟᱝ ᱮᱢ ᱛᱮᱦᱚᱸ ᱵᱟᱝ ᱜᱟᱱᱚᱜᱼᱟ᱾ ᱟᱨ ᱥᱟᱨ ᱮᱢ ᱨᱮᱦᱚᱸ ᱟᱨᱚ ᱦᱟᱥᱟ ᱠᱚ ᱵᱟᱹᱲᱤᱡᱚᱜᱼᱟ ᱟᱨᱚ ᱫᱤᱱ ᱫᱤᱱ ᱛᱮ ᱾
ᱦᱮᱸ᱾
ᱟ ᱛᱟᱦᱚᱞᱮ ᱚᱱᱠᱟ ᱦᱮᱸ ᱵᱚᱪᱷᱚᱨ ᱨᱮ ᱵᱟᱨ ᱫᱷᱟᱣ ᱯᱮ ᱨᱚᱦᱚᱭ ᱜᱮᱭᱟ ᱥᱮ ᱢᱤᱫ ᱫᱷᱟᱣ ᱦᱩᱲᱩ ᱠᱚᱫᱚ?
ᱦᱮᱸ ᱟᱞᱮ ᱱᱚᱛᱮ ᱫᱚ ᱢᱟᱱᱮ ᱢᱤᱫ ᱫᱷᱟᱣ ᱜᱮ ᱵᱚᱪᱷᱚᱨ ᱨᱮᱫᱚ ᱪᱟᱥ ᱦᱩᱭᱩᱜᱼᱟ ᱾
ᱟᱯᱮ ᱚᱱᱛᱮ ᱫᱚ?
ᱟᱞᱮ ᱥᱮᱫ ᱢᱟ ᱱᱚᱛᱮ ᱵᱚᱪᱷᱚᱨ ᱨᱮ ᱵᱟᱨ ᱫᱷᱟᱣ ᱞᱮ ᱪᱟᱥ ᱜᱮᱭᱟ ᱾ ᱟᱫᱚ ᱥᱩᱨ ᱨᱮ ᱚᱱᱠᱟ ᱠᱮᱱᱮᱞ ᱠᱚ ᱱᱟᱹᱭ ᱠᱚ ᱦᱮᱱᱟᱜᱼᱟ ᱟᱛᱚ᱾
ᱦᱮᱸ᱾ ᱚᱱᱟ ᱠᱚᱫᱚ ᱴᱷᱤᱠ ᱜᱮᱭᱟ ᱦᱮᱸ ᱠᱮᱱᱮᱞ ᱨᱮ ᱱᱟᱹᱭ ᱠᱚᱨᱮ ᱫᱟᱜ ᱠᱚ ᱟᱲᱟᱜ ᱞᱮᱠᱷᱟᱱ ᱟᱫᱚ ᱢᱤᱱᱤ ᱠᱚᱫᱚ ᱵᱟᱯᱮ ᱞᱟᱜᱟᱣ ᱠᱟᱜᱼᱟ?
ᱢᱤᱱᱤ ᱠᱚᱦᱚᱸ ᱦᱮᱱᱟᱜᱼᱟ ᱟᱫᱚ ᱢᱤᱱᱤ ᱛᱮᱫᱚ ᱟᱫᱚ ᱢᱤᱱᱤ ᱨᱮᱱᱟᱜ ᱫᱟᱜ ᱫᱚ ᱵᱟᱝ ᱞᱟᱜᱟᱜ ᱠᱟᱱᱟ ᱚᱱᱟ ᱠᱮᱱᱮᱞ ᱠᱚᱨᱮᱱᱟᱜ ᱫᱟᱜ ᱛᱮᱜᱮ ᱦᱩᱭᱩᱜ ᱠᱟᱱᱟ ᱾
ᱟᱨ ᱪᱮᱫ ᱞᱮᱠᱟ ᱟᱲᱟᱜ ᱜᱮᱭᱟ ᱫᱟᱜ? ᱢᱟᱱᱮ ᱥᱚᱵ ᱥᱩᱢᱚᱭ ᱛᱟᱦᱮᱱ ᱜᱮᱭᱟ ᱠᱮᱱᱮᱞ ᱠᱚᱨᱮ ᱫᱟᱜ, ᱥᱮ ᱢᱟᱡᱷᱮ ᱢᱟᱡᱷᱮ ᱠᱚ ᱵᱚᱱᱫᱚᱭ ᱛᱟᱯᱮ ᱜᱮᱭᱟ?
ᱦᱮᱸ ᱢᱟᱡᱷᱮ ᱢᱟᱡᱷᱮ ᱫᱚ ᱵᱚᱱᱫᱚᱭ ᱜᱮᱭᱟ ᱠᱚ ᱾ ᱢᱟᱱᱮ ᱵᱚᱱᱫᱚ ᱨᱮᱦᱚᱸ ᱚᱱᱮ ᱚᱨᱫᱷᱮᱠ ᱛᱟᱦᱮᱱ ᱜᱮᱭᱟ ᱟᱫᱚ ᱠᱮᱱᱮᱞ ᱫᱚ ᱚᱱᱮ ᱢᱟᱨᱟᱝ ᱠᱮᱱᱮᱞ ᱠᱟᱱᱟ ᱛᱚ ᱟᱞᱮ ᱥᱮᱱᱟᱜ ᱫᱚ ᱚᱱᱟ ᱠᱟᱹᱴᱤᱡᱟᱜ ᱫᱚ ᱵᱟᱝ ᱠᱟᱱᱟ ᱢᱟᱨᱟᱝᱟᱜ ᱠᱟᱱᱟ ᱯᱩᱨᱟᱹ᱾
ᱦᱳᱭ᱾ ᱟᱫᱚ ᱫᱟᱜ ᱢᱮᱥᱤᱱ ᱪᱟᱞᱟᱣ ᱠᱟᱛᱮᱫ ᱨᱮᱦᱚᱸ ᱢᱟᱱᱮ ᱯᱮ ᱵᱟᱨ ᱫᱷᱟᱣ ᱫᱚᱯᱮ ᱪᱟᱥ ᱜᱮᱭᱟ ᱥᱚᱵᱽᱡᱤ ᱠᱚᱫᱚ ᱛᱚᱵᱮ ᱵᱟᱯᱮ ᱪᱟᱥ ᱜᱮᱭᱟ ᱟᱯᱮ ᱚᱱᱛ ᱫᱚ?
ᱥᱚᱵᱽᱡᱤ ᱢᱟ ᱯᱩᱨᱟᱹ ᱥᱟᱨᱟ ᱵᱚᱪᱷᱚᱨ ᱜᱮ ᱥᱚᱵᱽᱡᱤ ᱫᱚᱞᱮ ᱪᱟᱥ ᱮᱫᱟ᱾ ᱮᱢᱟᱱ ᱛᱮᱢᱟᱱ ᱦᱤᱱᱟᱹ ᱱᱤᱭᱟᱹ ᱪᱟᱥᱞᱮ ᱫᱷᱩᱨᱟᱹᱣ ᱟᱠᱟᱱ ᱜᱮᱭᱟ᱾
ᱦᱮᱸ ᱛᱚ᱾
ᱦ
ᱟᱨ ᱱᱚᱛᱮ ᱫᱚ ᱪᱮᱫ ᱞᱮᱠᱟ ᱥᱤᱡᱤᱱ ᱨᱮ ᱢᱤᱫ ᱫᱷᱟᱣ ᱞᱮ ᱪᱟᱥᱟ ᱱᱤᱛᱚᱝ ᱵᱚᱨᱥᱟ ᱵᱚᱨᱥᱟ ᱡᱟᱭᱜᱟ ᱠᱚᱨᱮ ᱢᱟᱱᱮ ᱟᱞᱮ ᱱᱚᱛᱮ ᱫᱚ ᱢᱟᱱᱮ ᱜᱷᱴᱩ ᱜᱷᱴᱩ ᱡᱟᱭᱜᱟ ᱠᱚᱨᱮ ᱫᱚ ᱵᱮᱸᱜᱟᱲ ᱠᱚ ᱠᱟᱹᱴᱤᱡ ᱞᱮ ᱞᱟᱜᱟᱣ ᱠᱟᱜᱼᱟ᱾
ᱟᱪᱪᱷᱟ ᱟᱪᱪᱷᱟ ᱟᱨ ᱚᱱᱟ ᱠᱚᱸᱰᱷᱟ ᱠᱚᱫᱚ ᱵᱟᱝᱯᱮ ᱨᱚᱦᱚᱭ ᱜᱮᱭᱟ?
ᱠᱚᱱᱰᱷᱟ ᱫᱚ ᱜᱚᱝᱠᱮ ᱫᱷᱚᱨᱚᱱ ᱫᱤᱱ ᱞᱮ ᱨᱚᱦᱚᱭ ᱜᱮᱭᱟ ᱫᱚᱢᱮ ᱮᱠᱴᱟ ᱵᱟᱝ ᱟᱨᱠᱤ᱾ ᱠᱚᱢ ᱵᱮᱥᱤ ᱡᱟᱦᱟᱸᱭᱟᱜ ᱡᱟᱭᱜᱟ ᱠᱚ ᱚᱱᱠᱟ ᱢᱮᱱᱟᱜᱼᱟ ᱡᱮ ᱜᱟᱹᱰᱭᱟᱹ ᱥᱩᱨ ᱨᱮ᱾ ᱱᱮᱛᱮ ᱫᱚ ᱠᱮᱱᱮᱞ ᱠᱚᱫᱚ ᱵᱟᱹᱱᱩᱜ-ᱟ ᱥᱮ᱾
ᱦᱳᱭ ᱦᱳᱭ ᱛᱟᱦᱚᱞᱮ ᱚᱱᱟ ᱫᱟᱜ ᱠᱚᱛᱮ ᱫᱚ ᱠᱟᱹᱴᱤᱡ ᱯᱮ ᱚᱵᱷᱟᱵᱽ ᱧᱚᱜ ᱜᱮᱭᱟ?
ᱦᱮᱸ᱾ ᱪᱟᱥ ᱵᱟᱥ ᱠᱚᱨᱛᱮ ᱜᱮᱞᱮ ᱫᱚ ᱱᱚᱛᱮ ᱫᱚ ᱠᱟᱹᱴᱤᱡ ᱫᱚ ᱠᱟᱹᱴᱤᱡ ᱚᱥᱩᱵᱤᱫᱟ ᱧᱚᱜ ᱜᱮᱭᱟ ᱟᱨ ᱪᱟᱥ ᱨᱮᱦᱚᱸ ᱛᱚ ᱚᱱᱮ ᱵᱤᱨ ᱫᱷᱟᱨᱮ ᱠᱚᱨᱮᱱᱟᱜ ᱡᱟᱦᱟᱸ ᱫᱟᱜ ᱠᱚ ᱟᱲᱜᱚᱱᱟ ᱰᱩᱝᱨᱤ ᱠᱚᱨᱮᱱᱟᱜ ᱚᱱᱟ ᱠᱚᱨᱮ ᱠᱚ ᱛᱮᱜᱮᱞᱮ ᱪᱟᱥᱟ᱾
ᱚᱻ ᱟᱪᱪᱷᱟ ᱟᱪᱪᱷᱟ ᱦᱮᱸ ᱟᱫᱚᱢ ᱪᱤᱠᱟᱹᱭᱟ ᱚᱱᱠᱟ ᱛᱟᱦᱚᱞᱮ ᱚᱱᱟ ᱥᱮᱞᱚ ᱠᱚᱫᱚ ᱵᱟᱹᱱᱩᱜ-ᱟ ᱟᱯᱮ ᱥᱮᱫ ᱫᱚ?
ᱦᱮᱸ ᱥᱮᱞᱚ ᱠᱚᱫᱚ ᱵᱟᱹᱱᱩᱜᱼᱟ ᱵᱟᱹᱭᱦᱟᱹᱲ ᱠᱚᱨᱮ ᱫᱚ ᱦᱮᱸ ᱚᱲᱟᱜ ᱠᱚᱨᱮ ᱠᱟᱹᱴᱤᱡ ᱠᱟᱹᱴᱤᱡᱟᱜ ᱠᱚ ᱪᱮᱫ ᱠᱚᱠᱚ ᱤᱭᱟᱹ ᱛᱟᱲᱟᱣ ᱦᱚᱪᱚ ᱟᱠᱟᱫ ᱠᱚᱣᱟ ᱚᱱᱟ ᱠᱚᱜᱮ ᱛᱚ᱾
ᱚᱻ ᱟᱪᱪᱷᱟ ᱟᱪᱪᱷᱟ᱾ ᱟᱨ ᱚᱱᱠᱟ ᱢᱟᱨᱟᱝ ᱧᱚᱜ ᱚᱱᱠᱟ ᱜᱟᱹᱰᱭᱟᱹ ᱠᱚᱦᱚᱸ ᱵᱟᱹᱱᱩᱜ ᱛᱟᱯᱮᱭᱟ?
ᱢᱟᱨᱟᱝ ᱜᱟᱹᱰᱭᱟᱹ ᱫᱚ ᱛᱟᱦᱮᱸ ᱢᱮᱱᱟᱜ ᱫᱚ ᱢᱮᱱᱟᱜᱼᱟ ᱟᱫᱚ ᱚᱱᱟ ᱪᱮᱞᱠᱟ ᱡᱮ ᱟᱹᱛᱩ ᱨᱮᱱ ᱜᱮ ᱢᱤᱫ ᱦᱚᱲ ᱦᱟᱛᱟᱣ ᱠᱟᱜ ᱟᱭ ᱯᱚᱭᱥᱟ ᱮᱢ ᱠᱟᱛᱮᱜ ᱟᱫᱚ ᱩᱱᱤ ᱫᱚ ᱵᱟᱭ ᱟᱨᱮᱡ ᱦᱚᱪᱚᱣᱟᱜ ᱜᱮᱭᱟ ᱫᱚᱢᱮ ᱫᱚ᱾ ᱮᱠᱞᱟ ᱮᱠᱞᱟ ᱛᱮᱭ ᱦᱟᱛᱟᱣ ᱠᱟᱫᱟᱭ ᱟᱫᱚ ᱚᱱᱮ ᱠᱚᱢ ᱫᱟᱜ ᱠᱟᱹᱴᱤᱡ ᱠᱚᱢ ᱞᱮᱱᱠᱷᱟᱱ ᱫᱚ ᱦᱟᱹᱠᱩ ᱠᱚᱦᱚᱸ ᱠᱟᱹᱴᱤᱡ ᱠᱚ ᱚᱥᱩᱵᱤᱫᱟ ᱧᱚᱜᱚᱜ ᱜᱮᱛᱟᱭᱟ ᱥᱮ ᱟᱫᱚ ᱤᱱᱟᱹᱛᱮ ᱞᱟᱹᱭᱟᱭ ᱫᱚᱢᱮ ᱫᱚ ᱟᱞᱚ ᱯᱮ ᱟᱨᱮᱡᱟ᱾
ᱚᱻ ᱟᱪᱪᱷᱟ ᱟᱪᱪᱷᱟ ᱛᱟᱦᱚᱞᱮ ᱟᱨ ᱩᱱ ᱥᱚᱢᱚᱭ ᱜᱮᱛᱚ ᱟᱨᱚ ᱫᱟᱜ ᱠᱚᱦᱚᱸ ᱫᱚᱨᱠᱟᱨᱚᱜᱼᱟ᱾
ᱦᱮᱸ᱾
ᱛᱟᱦᱚᱞᱮ ᱛᱚ ᱟᱹᱰᱤ ᱡᱷᱟᱢᱮᱞᱟ ᱜᱮᱭᱟᱭ᱾
ᱤᱱᱟᱹ ᱛᱮᱜᱮ ᱠᱚᱢ ᱫᱷᱟᱨᱟ ᱧᱚᱜ ᱜᱮ ᱱᱚᱛᱮ ᱫᱚ ᱠᱟᱹᱴᱤᱡ ᱪᱟᱥ ᱵᱟᱥ ᱠᱚᱫᱚ ᱦᱩᱭᱩᱜᱼᱟ᱾
ᱚᱻ ᱟᱪᱪᱷᱟ ᱟᱪᱪᱷᱟ᱾ ᱴᱷᱤᱠ ᱜᱮᱭᱟ ᱛᱟᱦᱚᱞᱮ ᱛᱮᱦᱮᱧ ᱫᱚ ᱤᱱᱠᱟᱹ ᱜᱮᱞᱟᱝ ᱨᱯᱚᱲᱟ ᱚᱠᱛᱚ ᱠᱚᱢᱟ ᱟᱹᱰᱤ ᱜᱟᱱ